ᱡᱚᱦᱟᱨ ᱜᱮ ᱦᱮᱸ ᱨᱚᱬ ᱦᱮᱸ ᱟᱸᱡᱚᱢᱚᱜ ᱠᱟᱱᱟ ᱛᱚ?
ᱦᱮᱸ ᱱᱤᱛᱚᱜ ᱟᱸᱡᱚᱢᱚᱜ ᱠᱟᱱᱟ ᱾ ᱟᱪᱷᱟ ᱦᱚᱞᱟ ᱢᱟᱫᱷᱮᱨ ᱟᱵᱮᱱᱟᱜ ᱰᱤᱥ, ᱦᱮᱸ ᱟᱸᱡᱚᱢᱚᱜ ᱱᱚᱸᱠᱟᱱᱟᱜ ᱟᱸᱡᱚᱢᱚᱜ ᱠᱟᱱᱟ ᱾ ᱟᱪᱷᱟ ᱢᱮᱱ ᱫᱟᱞᱤᱱ ᱦᱚᱞᱟ ᱢᱟᱫᱷᱮᱨ ᱟ. ᱵᱤᱱᱟᱜ ᱰᱤᱥᱴᱟᱵᱚᱜ ᱚᱱᱮᱢᱮᱱᱮᱫ ᱥᱮ ᱱᱚᱝᱠᱟ ᱜᱮ ᱟᱸᱡᱚᱢᱚᱜ ᱠᱟᱱ ᱛᱟᱦᱮᱸᱫ ᱾ ᱦᱮᱞᱳ
ᱱᱚᱝᱠᱟ ᱜᱮ ᱟᱸᱡᱚᱢᱚᱜ ᱠᱟᱱ ᱛᱟᱦᱮᱸ ᱠᱟᱱᱟ, ᱴᱷᱤᱠ ᱜᱮ ᱟᱸᱡᱚᱢᱚᱜ ᱠᱟᱱ ᱛᱟᱦᱮᱸ ᱠᱟᱱᱟ ᱟᱸᱡᱚᱢ ᱫᱚ, ᱢᱟᱱᱮ ᱚᱠᱟ ᱡᱚᱠᱷᱚᱡ ᱪᱚ ᱰᱤᱥᱴᱟ ᱚᱪᱚᱜᱳ-ᱟ ᱢᱟᱱᱮ ᱠᱷᱚᱲᱚ ᱠᱷᱚᱲᱚ ᱠᱷᱚᱲᱚ ᱠᱷᱚᱲᱚ ᱨᱚᱲ
ᱢᱟᱱᱮ ᱫᱚᱢᱮ ᱜᱮ ᱫᱚᱢᱮ ᱰᱤᱥᱴᱟᱵᱽ ᱠᱟᱱ ᱛᱟᱞᱤᱧᱟ ᱦᱳᱞᱟ ᱾ ᱵᱟᱨᱭᱟ ᱯᱮᱭᱟ ᱞᱤᱧ ᱠᱚᱞ ᱟᱠᱟᱫᱟ, ᱟᱨ ᱚᱱᱮ ᱠᱷᱮᱫ ᱠᱷᱮᱫᱚᱜᱚᱜ ᱠᱟᱱᱟ, ᱟᱨ ᱛᱟᱦᱚᱞᱮ ᱠᱚᱞ ᱜᱮ ᱵᱟᱹᱞᱤᱧ ᱠᱚᱞ ᱠᱟᱫᱟ, ᱛᱟᱯᱳᱨ ᱦᱚᱲ ᱚᱱᱠᱟ ᱠᱚᱞ ᱞᱤᱧ ᱠᱷᱟᱱ ᱩᱱᱠᱩ ᱦᱚᱸ ᱟᱹᱞᱤᱧ ᱵᱟᱞᱤᱧ ᱵᱟᱹᱞᱤᱧ ᱜᱚᱯᱷᱚ ᱫᱟᱲᱮᱭᱟᱜᱼᱟ᱾ ᱦᱮ ᱛᱟᱦᱚᱞᱮ ᱦᱳᱞᱟ ᱪᱮᱫ ᱜᱮ ᱵᱟᱞᱤᱧ ᱪᱤᱠᱟᱹ ᱞᱮᱱᱟ, ᱟᱫᱚ ᱵᱟᱝ ᱫᱚ ᱫᱚᱢᱮ ᱠᱚ ᱯᱷᱳᱱᱮᱫ ᱛᱟᱦᱮᱸᱫ ᱦᱚᱞᱟ ᱢᱟᱫᱷᱮᱨ ᱫᱚ ᱾
ᱦᱳᱭ ᱚᱱᱟ ᱛᱮᱦᱚᱸ ᱚᱱᱠᱟᱜ ᱜᱮᱭᱟ, ᱰᱤᱥᱴᱟᱵᱚᱜ ᱜᱮᱭᱟ᱾
ᱦᱮᱸ ᱦᱮᱸᱛᱳ ᱢᱟ ᱞᱟᱹᱭᱵᱮᱱ ᱪᱮᱫ?
ᱦᱳᱭ ᱱᱤᱛᱚᱜ ᱱᱚᱜᱼᱚᱭ ᱴᱟᱺᱰᱤ ᱥᱮᱫ ᱨᱮᱜᱮ ᱦᱮᱱᱟᱜ ᱞᱤᱧᱟ, ᱱᱚᱛᱮ ᱦᱮᱡ ᱦᱩᱭ ᱟᱠᱟᱱᱟ ᱥᱤᱛᱩᱝ ᱥᱤᱛᱩᱝ᱾
ᱚ ᱦᱮᱸ ᱠᱟᱹᱢᱤ ᱜᱮ ᱥᱮ ᱮᱢᱱᱤ ᱜᱮ ᱴᱟᱭᱢᱯᱟᱥ
ᱦᱳᱭ ᱤᱱᱠᱟᱹ ᱠᱟᱹᱢᱤ ᱜᱮ ᱚᱱᱟ ᱴᱟᱺᱰᱤ ᱠᱚᱨᱮ ᱢᱮᱨᱚᱢ ᱠᱚ ᱰᱟᱹᱨᱤ ᱠᱚ ᱧᱮᱞ ᱵᱟᱲᱟ ᱦᱩᱭᱩᱜ ᱠᱟᱱᱟ᱾
ᱚᱦ ᱟᱨ ᱥᱤᱛᱩᱝ ᱫᱚ ᱚᱲᱟᱜ ᱥᱮᱫ ᱵᱟᱯᱮ ᱟᱹᱜᱩ ᱠᱚᱣᱟ?
ᱦᱳᱭ ᱢᱟᱱᱮ ᱟᱹᱞᱤᱧ ᱦᱚᱸ ᱵᱟᱹᱫᱽ ᱠᱚᱨᱮᱞᱤᱧ ᱧᱮᱞᱮᱫᱼᱟ᱾ ᱦᱚᱲ ᱠᱚᱠᱚ ᱟᱲᱟᱜ ᱜᱤᱲᱤ ᱠᱟᱠᱚ ᱠᱟᱱᱟ ᱛᱚ᱾
ᱳ
ᱟᱨ ᱱᱚᱣᱟ ᱠᱚᱨᱮ ᱢᱤᱫ ᱵᱟᱨ ᱦᱮᱱᱟᱜ ᱠᱚ ᱜᱮᱭᱟ ᱛᱚ, ᱩᱱᱠᱩ ᱠᱚ ᱡᱟᱱᱟᱢ ᱞᱮᱠᱷᱟᱱ ᱱᱟᱜ
ᱟᱞᱮ ᱱᱤᱛᱚᱜ ᱫᱤᱱ ᱫᱚ ᱚᱱᱠᱟ ᱜᱮ ᱭᱮ ᱚᱲᱟᱜ ᱞᱮ ᱟᱜᱩ ᱠᱷᱟᱱ ᱞᱮ ᱟᱜᱩ ᱠᱚ ᱟᱨ ᱡᱩᱫᱤ ᱵᱟᱝ ᱵᱤᱛᱩᱝᱼᱟ ᱛᱟᱦᱚᱞᱮ ᱠᱷᱟᱱ ᱫᱚ ᱚᱱᱛᱮ ᱨᱮᱜᱮ ᱫᱚᱦᱚ ᱠᱟᱠᱚ ᱦᱩᱭᱩᱜᱼᱟ᱾
ᱦᱳᱭ
ᱫᱟᱠᱟ ᱡᱚᱢ ᱠᱚ ᱦᱤᱡᱩᱜ ᱦᱩᱭᱩᱜᱼᱟ᱾ ᱦᱩᱸ
ᱟᱨ ᱛᱟᱦᱚᱞᱮ ᱡᱚᱢ ᱧᱩ ᱵᱟᱲᱟ ᱦᱩᱭᱱᱟ ᱥᱮ ᱵᱟᱝ, ᱵᱟᱹᱥᱠᱟᱹᱜ?
ᱦᱮᱸᱻ ᱵᱟᱹᱥᱭᱟᱹᱢ ᱠᱚᱫᱚ ᱡᱚᱢ ᱦᱩᱭ ᱠᱟᱱᱟ, ᱱᱚᱜᱼᱚᱭ ᱱᱤᱛᱚᱜ, ᱢᱟᱸᱡᱟᱱ ᱠᱚᱫᱚ ᱟᱨᱶᱨᱤᱭᱟ ᱦᱟᱸᱜ᱾
ᱟᱫᱚ ᱢᱟᱸᱡᱟᱱ ᱵᱮᱲᱟ ᱜᱮ ᱟᱹᱣᱨᱤᱭᱟᱜ-ᱟ ᱛᱚ ᱱᱤᱛᱚᱜ ᱵᱟᱹᱥᱭᱟᱹᱢ ᱵᱮᱲᱟ ᱠᱟᱱ ᱜᱮᱭᱟ᱾
ᱦᱳᱭ ᱟᱫᱚ ᱟᱵᱚ ᱫᱚ ᱠᱟᱹᱴᱤᱡ ᱵᱚ ᱛᱟᱭᱚᱢᱚᱜ ᱜᱮᱭᱟ ᱛᱚ
ᱦᱮᱜᱮ ᱠᱟᱹᱴᱤᱡ ᱛᱟᱭᱚᱢ ᱜᱮ
ᱦᱳᱭ ᱡᱟᱦᱟᱸᱭ ᱠᱚᱫᱚ ᱢᱤᱫ ᱫᱟᱹᱣ ᱜᱮᱠᱚ ᱡᱚᱢ ᱠᱷᱟᱱ ᱫᱚ ᱩᱱᱠᱩ ᱫᱚ ᱥᱮᱛᱟᱜ ᱵᱮᱲᱟ ᱡᱟᱦᱟᱱᱟᱜ ᱠᱚ ᱱᱟᱥᱛᱟ ᱵᱟᱲᱟ ᱠᱚᱣᱟ ᱟᱨ ᱟᱵᱚ ᱫᱚ ᱡᱟᱦᱟᱸᱭ ᱠᱚᱫᱚ ᱫᱟᱜᱽ ᱢᱟᱹᱲᱤ ᱜᱮ, ᱦᱳ ᱦᱳᱭ᱾
ᱦᱩᱸ
ᱮᱱᱠᱷᱟᱱ ᱫᱟᱜ ᱢᱟᱹᱰᱤ ᱨᱮ ᱪᱮᱫ ᱛᱮ ᱥᱤᱵᱤᱞ ᱢᱮᱱᱟᱜᱼᱟ ᱟᱹᱰᱤ ᱱᱟᱯᱟᱭ ᱜᱮ ᱵᱩᱡᱩᱜᱼᱟ ᱱᱮᱛᱟᱨ ᱫᱤᱱ ᱫᱚ᱾
ᱡᱩᱫᱤᱢ ᱱᱚᱜᱚᱭᱚ ᱫᱟᱜ ᱠᱚ ᱵᱟᱝ ᱴᱷᱤᱠ-ᱟ᱾
ᱦᱮᱸ ᱫᱟᱜ ᱠᱚ ᱵᱟᱸᱝ ᱛᱮᱛᱟᱝ-ᱟ᱾
ᱱᱚᱜᱼᱚᱭ ᱦᱟᱸᱜ ᱟᱬᱤᱡ ᱫᱟᱠᱟ ᱫᱚ ᱢᱟᱱᱮ ᱜᱷᱟᱹᱲᱤ ᱜᱷᱟᱹᱲᱤ ᱫᱟᱜᱽ ᱧᱩᱭ ᱦᱩᱭᱩᱜᱼᱟ᱾
ᱟᱲᱤᱡ ᱫᱟᱠᱟ ᱡᱚᱢ ᱠᱟᱛᱮᱫ ᱫᱚ ᱵᱟᱹᱫᱽ ᱨᱮ ᱠᱟᱹᱢᱤ ᱠᱚᱫᱚ ᱩᱱᱟᱹᱜ ᱪᱮᱦᱨᱟ ᱫᱚ ᱵᱟᱝ ᱡᱩᱛᱩᱜ-ᱟ ᱟᱹᱞᱤᱧ ᱡᱚᱛᱚᱴᱟ ᱞᱤᱧ ᱢᱚᱱᱮᱭᱟ᱾
ᱢᱟᱱᱮ ᱢᱤᱫ ᱵᱮᱲᱟ ᱢᱤᱫ ᱵᱮᱲᱟ ᱡᱮᱦᱩᱛᱩ ᱟᱲᱤᱡ ᱫᱟᱠᱟ ᱡᱚᱢ ᱠᱮᱫᱟ ᱵᱤᱱ ᱠᱤᱱᱛᱩ ᱟᱨ ᱱᱚᱣᱟ ᱡᱚᱢ ᱯᱚᱨᱮ ᱫᱚ ᱟᱫᱚ ᱵᱟᱝ ᱡᱩᱛᱟ, ᱡᱚᱢ ᱞᱟᱦᱟᱜᱮ ᱡᱟᱦᱟᱸ ᱛᱤᱱᱟᱹᱜ ᱢᱟᱱᱮ ᱵᱟᱹᱫᱽ ᱠᱟᱹᱢᱤ ᱦᱚᱲ ᱧᱩᱛᱩᱢ ᱛᱮᱫᱚ
ᱦᱩᱸ
ᱟᱹᱞᱤᱧ ᱦᱚᱸ ᱚᱱᱠᱟ ᱜᱮ ᱢᱟᱱᱮ ᱫᱟᱜ ᱢᱟᱹᱲᱤ ᱜᱮᱞᱤᱧ ᱡᱚᱢᱟ ᱟᱫᱚ ᱚᱲᱟᱜ ᱠᱚᱨᱮ ᱦᱚᱸ ᱢᱟᱱᱮ ᱡᱟᱸᱦᱟᱩᱲᱤᱡ ᱫᱟᱠᱟ ᱡᱚᱢ ᱥᱟᱱᱟ ᱠᱚ ᱨᱮᱦᱚᱸ ᱟᱫᱚ ᱟᱞᱮ ᱞᱮ ᱢᱮᱛᱟ ᱠᱚᱣᱟ ᱫᱟᱜ ᱢᱟᱲᱤ ᱜᱮ ᱟᱫᱚ ᱡᱚᱛᱚ ᱦᱚᱲ ᱜᱮ ᱫᱟᱜ ᱢᱟᱹᱲᱤ ᱜᱮᱞᱮ ᱡᱚᱢᱟ
ᱦᱮᱸ ᱢᱟᱱᱮ ᱱᱮᱛᱟᱨ ᱫᱤᱱ ᱫᱚ ᱚᱱᱠᱟ ᱜᱮ ᱥᱤᱛᱩᱝ ᱫᱤᱱ ᱦᱚᱛᱮᱫ ᱛᱮ ᱨᱟᱵᱟᱝ ᱫᱤᱱ ᱫᱚ ᱩᱱ ᱫᱚ ᱟᱬᱤᱡ ᱫᱟᱠᱟ ᱴᱷᱤᱠ ᱜᱮᱭᱟ ᱩᱱᱫᱚ ᱠᱷᱟᱴᱚ ᱵᱮᱲᱟ ᱫᱤᱱ ᱢᱤᱫ ᱵᱮᱲᱟ ᱡᱚᱢ ᱞᱮᱠᱷᱟᱱ ᱟᱫᱚ ᱵᱟᱝ ᱡᱚᱢ ᱵᱩᱷᱟᱹᱣ ᱛᱟᱭᱚᱢ ᱛᱮᱫᱚ ᱥᱮ ᱟᱹᱭᱩᱵ ᱦᱚᱸ ᱚᱱᱛᱮ ᱪᱟᱬ ᱜᱮ ᱟᱹᱭᱩᱵ ᱜᱚᱫᱚᱜᱼᱟ
ᱦᱳᱭ ᱦᱳᱭ
ᱦᱮᱸ
ᱟᱨ ᱚᱱᱛᱮ ᱪᱮᱫ ᱞᱮᱠᱟ ᱤᱭᱟᱹ ᱠᱚ ᱩᱞ ᱠᱚ ᱵᱤᱞᱤᱜ ᱠᱟᱱᱟ ᱥᱮ ᱟᱣᱨᱤ ᱟᱯᱮ ᱥᱮᱫ ᱫᱚ
ᱩᱞ ᱵᱤᱞᱤᱜ ᱠᱟᱱ ᱜᱮᱭᱟ ᱢᱚᱸᱡᱽ ᱜᱮ ᱟᱫᱚ ᱩᱱᱟᱹᱜ ᱫᱟᱨᱮ ᱫᱚ ᱵᱟᱹᱱᱩᱜᱼᱟ ᱮᱱᱠᱷᱟᱱ ᱢᱤᱫ ᱢᱤᱫᱴᱤᱡ ᱫᱟᱨᱮ ᱢᱮᱱᱟᱜ ᱛᱟᱞᱮᱭᱟ ᱦᱮᱸ ᱚᱱᱟ ᱜᱚᱴᱟ ᱫᱤᱥᱚᱢ ᱨᱮᱱ ᱦᱚᱲ ᱛᱮᱠᱚ ᱡᱚᱢᱟ
ᱚ ᱦᱚᱸ ᱦᱳᱭ ᱟᱫᱚ ᱚᱱᱮ ᱡᱚᱢ ᱦᱚᱪᱚ ᱣᱟᱠᱚ ᱠᱷᱟᱱ ᱩᱱᱠᱩ ᱦᱚᱸ ᱠᱚ ᱞᱟᱹᱭ ᱭᱟᱛᱚ ᱚᱸᱰᱮ ᱫᱚᱠᱚ ᱛᱤᱭᱳᱜ ᱦᱚᱪᱚᱣᱟᱜᱼᱟ ᱟᱫᱚ ᱦᱤᱡᱩᱜ ᱜᱮᱭᱟ ᱠᱚ ᱡᱚᱢ ᱜᱮᱭᱟ ᱠᱚ
ᱦᱮᱸ ᱚᱱᱮ ᱮᱠᱫᱚᱢ ᱟᱹᱰᱤ ᱪᱮᱦᱨᱟᱱ ᱡᱟᱭᱜᱟ ᱨᱮ ᱢᱮᱱᱟᱜᱼᱟ ᱮᱠᱫᱚᱢ ᱵᱚᱞ ᱠᱷᱮᱞ ᱜᱚᱰᱟ ᱫᱷᱟᱨᱮ ᱨᱮ
ᱚᱦᱟ
ᱦᱮᱸ ᱟᱨ ᱡᱚ ᱫᱚ ᱪᱮᱫ ᱞᱤᱧ ᱞᱟᱹᱭᱟ ᱞᱟᱹᱴᱩ ᱞᱟᱹᱴᱩ ᱥᱟᱭᱤᱡ ᱫᱚ ᱞᱟᱹᱴᱩ ᱞᱟᱹᱴᱩ ᱜᱮ ᱡᱚᱜᱼᱟ ᱢᱮᱱᱠᱷᱟᱱ ᱫᱚᱢᱮ ᱡᱚᱡᱚᱣᱟ ᱠᱟᱹᱴᱤᱡ ᱨᱮ ᱫᱚ
ᱟᱪᱪᱷᱟ ᱟᱪᱪᱷᱟ
ᱫᱚᱢᱮ ᱫᱚᱢᱮ ᱡᱚᱜᱼᱟ᱾ ᱛᱟᱦᱚᱞᱮ ᱡᱟᱦᱟᱸ ᱛᱤᱱᱟᱹᱜ ᱦᱚᱲ ᱪᱟᱞᱟᱜ᱾ ᱚᱱᱟ ᱩᱞ ᱧᱮᱞ ᱛᱮᱜᱮ ᱠᱚ ᱢᱮᱱᱟ ᱡᱚᱢ ᱟᱞᱮ᱾ ᱢᱟᱱᱮ ᱚᱱᱠᱟ ᱪᱮᱦᱨᱟ ᱧᱮᱞᱚᱜᱼᱟ, ᱟᱹᱰᱤ ᱪᱮᱦᱨᱟ ᱟᱨᱟᱜ ᱟᱨᱟᱜ
ᱦᱚᱭ ᱟᱫᱚ ᱚᱱᱟ ᱢᱤᱫᱴᱤᱡ ᱵᱟᱨᱭᱟ ᱢᱤᱫᱴᱤᱡ ᱵᱟᱨᱭᱟ ᱠᱚ,
ᱦᱮᱸ ᱢᱟᱱᱮ ᱢᱤᱫᱴᱤᱡ ᱵᱟᱨᱭᱟ ᱡᱚᱢ ᱠᱟᱜ ᱢᱮ᱾ ᱟᱫᱚ ᱡᱚᱢ ᱜᱮ ᱵᱟᱭ ᱡᱚᱢ ᱪᱟᱵᱟ ᱠᱮᱭᱟ᱾ ᱢᱤᱫᱴᱤᱡ ᱜᱟᱱ ᱦᱚᱸ ᱚᱱᱠᱟ ᱡᱚᱡᱚ
ᱦᱮᱸ ᱦᱳᱭ ᱟᱫᱚ ᱟᱵᱚ ᱫᱚ ᱚᱱᱮ ᱵᱟᱲ ᱜᱮ ᱨᱮ ᱛᱟᱦᱮᱱ ᱠᱷᱟᱱ ᱫᱚ ᱢᱟᱱᱟ ᱫᱚ ᱵᱟᱵᱚ ᱢᱟᱱᱟ ᱠᱚᱣᱟ ᱛᱚ ᱟᱨ ᱱᱩᱠᱩ ᱮᱴᱟᱜ ᱡᱟᱹᱛᱤ ᱠᱚᱫᱚ ᱚᱱᱟ ᱡᱟᱦᱟᱸ ᱡᱷᱟᱱᱴᱤ ᱵᱷᱤᱛᱨᱤ ᱨᱮ ᱡᱩᱫᱤ ᱡᱚ ᱦᱟᱠᱟᱱ ᱛᱟᱭᱟ ᱵᱟᱝ ᱠᱚ ᱜᱚᱫ ᱚᱪᱚ ᱣᱟᱜᱼᱟ᱾ ᱚᱱᱟ ᱟᱹᱠᱷᱨᱤᱧ ᱟᱠᱚ ᱠᱚᱫᱚ
ᱦᱮᱸ ᱟᱫᱚ ᱚᱱᱠᱟ ᱜᱮ ᱛᱟᱦᱚᱞᱮ ᱡᱟᱦᱟᱸᱭ ᱡᱚᱢᱮᱫ ᱠᱷᱟᱱ ᱡᱚᱢ ᱦᱚᱪᱚ ᱣᱟᱱ ᱠᱚ ᱵᱟᱭ ᱢᱮᱭᱟ ᱠᱚᱣᱟ ᱪᱮᱫ ᱦᱚᱸ?
ᱦᱳᱭ ᱦᱳᱭ
ᱦᱮᱸ ᱫᱚᱢᱮ ᱡᱚᱡᱚᱣᱟ᱾ ᱟᱫᱚ ᱮᱱᱛᱮ ᱫᱤᱱ ᱥᱤᱵᱤᱞᱟ ᱱᱚᱜᱼᱚᱭ ᱵᱤᱞᱤᱜ ᱠᱟᱱᱟ ᱦᱟᱜ ᱵᱟᱹᱭᱼᱵᱟᱹᱭ ᱠᱟᱹᱴᱤᱡ ᱠᱟᱹᱴᱤᱡ ᱛᱮ‌ ᱟᱹᱣᱨᱤ ᱵᱤᱞᱤᱜᱼᱟ᱾ ᱚᱱᱟ ᱫᱚ ᱟᱥᱟᱲ ᱵᱚᱸᱜᱟ ᱨᱮᱱᱟᱜ ᱢᱩᱪᱟᱹᱫ ᱥᱮᱫ ᱵᱤᱞᱤᱜᱼᱟ᱾
ᱚ ᱦᱚᱸ ᱛᱟᱨᱯᱚᱨᱮ ᱡᱟᱦᱟᱸᱭ ᱫᱚ ᱱᱚᱝᱠᱟ ᱦᱚᱸᱠᱚ ᱞᱟᱹᱭᱟ ᱛᱚ᱾ ᱡᱚᱡᱚ ᱢᱮᱥᱟ ᱦᱟᱜ ᱜᱮ ᱥᱤᱵᱤᱞ ᱠᱚ ᱵᱩᱡᱷᱟᱹᱣᱟ᱾ ᱚᱱᱟ ᱥᱤᱛᱩᱝ ᱠᱚᱨᱮ ᱟᱨ ᱠᱚᱨᱮ ᱫᱚ
ᱦᱮᱸ ᱡᱟᱦᱟᱸᱭ ᱫᱚ ᱚᱱᱮ ᱨᱤᱫ ᱟᱠᱚ ᱩᱱᱠᱩ ᱫᱚ ᱴᱷᱤᱠ ᱜᱮᱭᱟ᱾
ᱦᱳᱭ ᱦᱮᱸ
ᱟᱨ ᱟᱵᱚ ᱛᱚ᱾ ᱚᱱᱟ ᱟᱪᱟᱨ ᱢᱟᱪᱟᱨ ᱦᱚᱸ ᱡᱩᱛ ᱫᱚ ᱡᱩᱛ ᱵᱟᱲᱟᱭ ᱦᱩᱭᱩᱜᱼᱟ, ᱛᱤᱱᱟᱹᱜ ᱟᱪᱟᱨ ᱢᱤᱫ ᱵᱟᱨ ᱠᱚᱴᱚᱨ ᱨᱮ ᱤᱭᱟᱹ ᱠᱟᱛᱮ ᱫᱚᱦᱚ ᱠᱟᱜ ᱢᱟ᱾ ᱟᱫᱚ ᱩᱱᱟᱹᱜ ᱜᱟᱱ ᱫᱚ ᱛᱤᱱᱟᱹᱜ
ᱚ ᱟᱵᱚ ᱚᱱᱠᱟ ᱟᱪᱟᱨ ᱠᱚᱫᱚ ᱵᱟᱵᱚᱱ ᱡᱚᱢ ᱯᱟᱹᱨᱠᱟᱹᱣ ᱠᱚᱜᱼᱟ ᱥᱮ᱾
ᱦᱮᱸ ᱱᱮᱱᱤᱭᱟᱹ ᱠᱟᱹᱴᱤᱡ ᱜᱮᱞᱟᱧ ᱡᱩᱛ ᱦᱩᱭᱩᱜᱼᱟ᱾ ᱵᱟᱨᱭᱟ ᱜᱟᱱ ᱠᱚᱴᱚᱨ ᱨᱮ ᱤᱭᱟᱹ ᱠᱟᱛᱮᱫ ᱚᱱᱟ ᱫᱚ ᱛᱤᱱᱟᱹᱜ ᱵᱟᱨ ᱜᱟᱱᱰᱟ ᱤᱫᱤ ᱞᱮᱠᱷᱟᱱ ᱜᱮ ᱤᱱᱟᱹᱜ ᱜᱟᱱ ᱫᱚ ᱦᱩᱭᱩᱜᱼᱟ᱾ ᱢᱤᱫ
ᱯᱮᱨᱮᱡᱚᱜᱼᱟ᱾
ᱦᱮᱸ
ᱟᱨ ᱚᱱᱟ ᱦᱚᱸ ᱱᱚᱼᱚᱭ ᱥᱤᱛᱩᱝ ᱫᱤᱱ ᱠᱚᱨᱮ ᱜᱮ ᱟᱥᱟᱲ ᱵᱚᱸᱜᱟ ᱠᱚᱨᱮ ᱵᱟᱹᱫᱽ ᱠᱟᱹᱢᱤ ᱠᱚᱨᱮ ᱠᱟᱹᱴᱤᱡ ᱡᱚᱡᱚᱢ ᱥᱟᱱᱟ ᱠᱷᱟᱱ ᱟᱨ ᱮᱴᱟᱜ ᱫᱤᱱ ᱫᱚ ᱵᱟᱝ ᱡᱚᱡᱚᱢ ᱥᱟᱱᱟ᱾
ᱤᱱᱟᱹ ᱦᱳᱭ ᱟᱥᱟᱲ ᱵᱚᱸᱜᱟ ᱠᱤᱪᱷᱩ ᱫᱤᱱ ᱡᱚᱢ ᱵᱟᱲᱟ ᱦᱩᱭᱩᱜᱼᱟ ᱦᱮᱸ ᱪᱟᱵᱟᱭᱮᱱᱟ᱾ ᱢᱟᱱᱮ ᱟᱨ ᱚᱱᱠᱟ ᱡᱩᱛ ᱫᱚ ᱵᱟᱝ ᱵᱟᱲᱟᱭᱟ ᱮᱠᱫᱚᱢ ᱟᱪᱟᱨ ᱡᱩᱛ ᱠᱟᱛᱮᱫ ᱫᱚᱦᱚ ᱵᱟᱨ ᱵᱚᱪᱷᱚᱨ ᱜᱟᱱ ᱪᱟᱞᱟᱜᱼᱟ᱾ ᱚᱱᱠᱟ ᱡᱩᱛ ᱫᱚ ᱵᱟ ᱚᱲᱟᱜ ᱦᱚᱲ ᱵᱟ
ᱦᱳᱭ ᱢᱟᱱᱮ ᱡᱟᱸᱦᱟᱸ ᱱᱩᱸᱠᱩ ᱟᱹᱠᱷᱨᱤᱧ ᱫᱚᱠᱚ᱾ ᱩᱱᱠᱩ ᱡᱟᱸᱦᱟᱸ ᱞᱮᱠᱟ ᱠᱚ ᱵᱮᱱᱟᱣᱟ᱾ ᱟᱫᱚ ᱚᱱᱠᱟ ᱟᱵᱚ ᱵᱟᱵᱚ ᱛᱮᱭᱟᱨ ᱫᱟᱲᱮᱭᱟᱜᱼᱟ᱾ ᱟᱫᱚ ᱩᱱᱠᱩ ᱦᱚᱸ ᱵᱟᱠᱚ ᱢᱮᱢᱮᱱᱟ ᱛᱚ᱾ ᱪᱮᱫ ᱞᱮᱠᱟ ᱠᱟᱛᱮᱫ ᱵᱮᱱᱟᱣ ᱦᱩᱭᱩᱜᱼᱟ? ᱟᱨ ᱱᱮᱛᱟᱨ ᱫᱚ ᱚᱱᱮ ᱵᱮᱱᱟᱣ ᱪᱮᱫᱚᱜ ᱦᱚᱸ᱾ ᱚᱱᱟ ᱤᱭᱩᱴᱩᱵᱽ ᱠᱚᱨᱮ ᱠᱚ ᱮᱢ ᱜᱮᱭᱟ, ᱟᱫᱚ ᱩᱱᱠᱩ ᱦᱚᱸ ᱢᱟᱱᱮ ᱵᱮᱥᱴᱷᱤᱠ ᱩᱛᱷᱟᱹᱨ ᱵᱟᱠᱚ ᱢᱮᱱᱟ᱾
ᱟᱸᱡᱚᱢ ᱢᱮ ᱟᱸᱡᱚᱢ ᱵᱮᱱ ᱤᱭᱩᱴᱩᱵᱽ ᱨᱮ ᱠᱟᱴᱤᱡ ᱯᱷᱮᱠ ᱧᱚᱜ ᱠᱚ ᱮᱢᱟ᱾
ᱦᱚᱭ ᱦᱚᱭ
ᱢᱟᱱᱮ ᱪᱷᱚᱵᱤ ᱠᱚ ᱟᱰᱤ ᱪᱮᱨᱦᱟ ᱠᱚ ᱮᱰᱤᱴ ᱠᱟᱜᱼᱟ, ᱢᱮ ᱮᱠᱫᱚᱢ ᱵᱮᱱ ᱧᱮᱞᱟ ᱟᱹᱰᱤ ᱢᱚᱸᱡᱽ᱾
ᱦᱳᱭ ᱟᱞᱮ ᱦᱚᱸ ᱚᱲᱟᱜ ᱨᱮ ᱚᱱᱠᱟ ᱠᱟᱛᱮᱫ ᱜᱮᱠᱚ ᱪᱮᱫ ᱟᱠᱟᱜᱼᱟ᱾ ᱟᱫᱚ ᱠᱚ ᱵᱮᱱᱟᱣ ᱵᱟᱲᱟᱭ ᱜᱮᱭᱟ᱾
ᱦᱮᱸ
ᱟᱫᱚ ᱟᱵᱚ ᱫᱚ ᱢᱟᱲᱟᱝ ᱫᱚ ᱚᱱᱠᱟ ᱫᱚ ᱢᱟᱱᱮ ᱚᱠᱚᱭ ᱞᱟᱹᱭᱟᱵᱚᱱ ᱠᱟᱱᱟ ᱦᱟᱸᱜ᱾ ᱚᱱᱮ ᱜᱮᱫ ᱠᱮᱜᱼᱟ ᱵᱚᱱ ᱨᱚᱦᱚᱲ ᱠᱮᱜᱼᱟ ᱵᱚ᱾ ᱨᱚᱦᱚᱲᱟᱜ ᱜᱮ ᱡᱟᱹᱥᱛᱤ ᱵᱩ ᱫᱚᱦᱚᱭ ᱛᱟᱦᱮᱸᱜ ᱛᱚ᱾ ᱟᱨ ᱱᱚᱜᱼᱚᱭ ᱟᱥᱟᱲ ᱵᱚᱸᱜᱟ᱾ ᱦᱳᱭ ᱟᱨ ᱟᱥᱟᱲ ᱵᱚᱸᱜᱟ ᱫᱚ ᱦᱳ ᱚᱱᱟ ᱜᱚᱸᱝᱜᱷᱟ ᱠᱚ, ᱨᱚᱠᱚᱡ ᱠᱚᱠᱚ ᱚᱰᱚᱠᱚᱜᱼᱟ᱾
ᱦᱮᱸ ᱩᱛᱩ ᱠᱚᱸᱦᱚᱸ ᱠᱟᱹᱴᱤᱡ ᱩᱱᱫᱚ ᱵᱟᱝ ᱧᱟᱢᱚᱜ ᱞᱟᱹᱜᱤᱫ ᱮᱴᱟᱜ ᱮᱴᱟᱜ ᱦᱚᱸ᱾
ᱦᱳᱭ ᱦᱮᱸ
ᱦᱚᱸ ᱟᱨ ᱟᱯᱮ ᱥᱮᱱ ᱫᱚ ᱛᱟᱞᱮ ᱪᱮᱫ ᱞᱮᱠᱟ?
ᱟᱞᱮ ᱥᱮᱫ ᱦᱚᱸ ᱱᱚᱜᱼᱚᱭ ᱱᱤᱛᱚᱜ ᱫᱚ ᱚᱱᱟ ᱥᱚᱨᱠᱟᱨ ᱯᱟᱦᱴᱟ ᱠᱷᱚᱱ ᱦᱚᱸ ᱦᱚᱨ ᱫᱷᱟᱨᱮ᱾ ᱨᱚᱦᱚᱭ ᱠᱟᱜᱼᱟ ᱛᱚ
ᱦᱮᱸ
ᱱᱚᱜᱼᱚᱭ ᱵᱟᱲᱜᱮ ᱠᱚᱨᱮ ᱦᱚᱸ ᱡᱟᱸᱦᱟᱸᱭ ᱫᱚ ᱵᱟᱲᱜᱮ ᱟᱲᱟᱜ ᱠᱟᱜᱼᱟᱭ ᱫᱟᱨᱮ ᱨᱚᱦᱚᱭ ᱞᱟᱜᱤᱫ᱾ ᱚᱱᱟ ᱠᱚᱨᱮ ᱠᱚ ᱨᱚᱦᱚᱭ ᱠᱟᱜᱼᱟ ᱫᱚ ᱵᱩᱜᱤ ᱛᱚᱨᱟ ᱩᱞ ᱟᱞᱮ ᱥᱮᱫ ᱫᱚ ᱱᱤᱛᱚᱜ ᱫᱚ᱾
ᱚ ᱛᱟᱦᱞᱮ ᱟᱠᱷᱨᱤᱧ ᱫᱚ ᱤᱱᱠᱟᱹ ᱥᱮ ᱤᱱᱠᱟᱹ ᱡᱚᱢ ᱞᱟᱹᱜᱤᱫ ᱜᱮ
ᱱᱚᱝᱠᱟ ᱡᱚᱢ ᱞᱟᱜᱤᱫ ᱜᱮᱭᱟ ᱟᱠᱷᱨᱤᱧ ᱫᱚ ᱵᱟᱝᱠᱚ ᱦᱟᱛᱟᱣᱟ ᱱᱤᱛᱚᱜ ᱫᱚ ᱩᱱᱟᱹᱜ ᱜᱮ, ᱢᱟᱱᱮ ᱡᱷᱚᱛᱚ ᱦᱚᱲᱟᱜ ᱵᱤᱞᱤᱜ ᱠᱟᱱ ᱛᱟᱠᱚᱣᱟ ᱛᱚ
ᱳᱻ ᱵᱟᱝ ᱵᱟᱝ ᱟᱞᱮ ᱨᱮᱱᱢᱟ ᱯᱮᱲᱟ ᱢᱮᱱᱟᱜ ᱠᱚᱣᱟ ᱦᱮᱸ ᱩᱱᱠᱩ ᱞᱤᱧ ᱫᱤᱥᱟᱹ ᱠᱮᱫ᱾ ᱩᱱᱠᱩ ᱫᱚ ᱢᱟᱱᱮ ᱚᱱᱠᱟ ᱜᱚᱰᱟ ᱠᱷᱤᱞ ᱜᱮ ᱛᱟᱦᱮᱸ ᱠᱟᱱ ᱛᱟᱠᱚ ᱢᱟᱱᱮ ᱰᱷᱮᱨ ᱧᱚᱜ ᱜᱮ
ᱟ ᱦᱟᱸ
ᱤᱭᱟᱹ ᱟᱹᱱᱤᱡ ᱵᱤᱜᱷᱟᱹ ᱵᱟᱨ ᱯᱮ ᱵᱤᱜᱷᱟᱹ ᱜᱟᱱ ᱫᱚ ᱵᱚᱨᱚᱝ ᱰᱷᱮᱨᱚᱜᱼᱟ᱾ ᱛᱟᱞᱦᱮ ᱚᱱᱠᱟᱜᱤ ᱥᱚᱨᱠᱟᱨ ᱠᱷᱚᱪ ᱠᱚ ᱨᱚᱦᱚᱭᱟᱫ ᱠᱚᱣᱟ᱾
ᱦᱚᱭ ᱢᱟᱱᱮ ᱡᱟᱸᱦᱟᱸᱭᱟᱜ ᱵᱟᱲᱜᱮ ᱢᱮᱱᱟᱜᱼᱟ ᱵᱟᱲᱜᱮ ᱢᱮᱱᱟᱜᱼᱟ ᱟᱫᱚ ᱚᱸᱰᱮ ᱡᱟᱭᱜᱟ ᱟᱲᱟᱜ ᱠᱮᱜ ᱠᱷᱟᱱ ᱡᱷᱚᱛᱚ ᱥᱚᱨᱠᱟᱨᱟᱜ ᱠᱷᱚᱨᱪᱟ ᱛᱮᱠᱚ ᱨᱚᱦᱚᱭ ᱠᱟᱜ᱾
ᱦᱮᱸ ᱥᱚᱨᱠᱟᱨᱟᱜ ᱠᱷᱚᱨᱪᱟ ᱛᱮᱜᱮ ᱠᱚ ᱨᱚᱦᱚᱭ ᱠᱟᱫ ᱠᱚᱣᱟ ᱟᱨ ᱡᱟᱱᱤᱡ ᱤᱭᱟᱹ ᱦᱚᱸᱠᱚ ᱮᱢ ᱠᱟᱫ ᱠᱚᱣᱟ ᱢᱤᱫᱴᱤᱡ ᱚᱱᱟ ᱫᱟᱜ ᱤᱭᱟᱹ ᱞᱟᱜᱤᱫ
ᱦᱳ ᱠᱩᱧ ᱠᱷᱚᱱ ᱵᱟᱝᱠᱷᱟᱱ ᱚᱸᱰᱮ ᱠᱩᱧ ᱢᱮᱱᱟᱜᱼᱟ᱾
ᱠᱚᱞ ᱠᱚ ᱮᱢ ᱠᱟᱫ ᱠᱚᱣᱟ ᱠᱚᱞ ᱚᱱᱟ᱾
ᱦᱚᱭ ᱦᱚᱭ ᱦᱚᱭ ᱚᱸᱰᱮ ᱠᱷᱚᱱ ᱜᱮ ᱥᱚᱨ ᱠᱟᱨ ᱠᱷᱚᱱᱟᱜ ᱜᱮ ᱠᱟᱱᱮᱠᱥᱚᱱ ᱱᱟᱭ ᱤᱞᱮᱠᱴᱨᱤᱠ ᱠᱟᱱᱮᱠᱥᱚᱱ ᱠᱚ᱾
ᱦᱮᱸ ᱟᱫᱚ ᱩᱱᱠᱩ ᱫᱚ ᱟᱠᱷᱨᱤᱧ ᱟᱠᱚ ᱦᱮᱸ ᱢᱟᱱᱮ ᱮᱠᱫᱚᱢ ᱢᱤᱫ ᱴᱮᱠᱴᱟᱨ ᱜᱟᱱ ᱢᱤᱫ ᱴᱚᱞᱤ ᱜᱟᱱ ᱦᱩᱭᱩᱜ ᱛᱟᱠᱚᱣᱟ᱾
ᱟᱫᱚ ᱩᱱᱠᱩ ᱫᱚ ᱟᱠᱚᱣᱟᱜ ᱢᱟᱱᱮ ᱡᱟᱸᱦᱟᱸ ᱛᱤᱱᱟᱹᱜ ᱵᱮᱨᱮᱞ ᱨᱮᱠᱚ ᱟᱠᱷᱨᱤᱧᱟ᱾ ᱟᱫᱚ ᱡᱟᱸᱦᱟᱸ ᱛᱤᱱᱟᱹᱜ ᱦᱩᱭᱩᱜᱼᱟ ᱚᱱᱟ ᱫᱚ ᱟᱠᱩᱣᱟᱜ ᱜᱮ ᱢᱟᱱᱮ ᱥᱚᱨᱠᱟᱨ ᱫᱚ ᱚᱱᱟ ᱫᱚ ᱵᱟᱭ ᱦᱟᱛᱟᱣᱟ
ᱦᱳᱭ ᱥᱚᱨᱠᱟᱨ ᱫᱚ ᱵᱟᱭ ᱦᱟᱛᱟ ᱚᱱᱟ ᱫᱚ ᱟᱢᱜᱮ ᱟᱢᱟᱜ ᱛᱤᱱᱟᱹᱜ ᱮᱢ ᱪᱟᱥᱤᱭᱟ ᱟᱢᱜᱮ ᱚᱱᱟ ᱫᱚ ᱟᱢᱟᱜ ᱨᱚᱡᱽᱜᱟᱨ ᱜᱮ ᱚᱱᱟ ᱫᱚ᱾
ᱦᱮᱸ ᱩᱱᱤ ᱥᱩᱫᱷᱩ ᱡᱟᱢᱟᱜ ᱡᱟᱭᱜᱟᱨᱮ ᱫᱟᱨᱮ ᱛᱮᱫ ᱨᱚᱦᱚᱭ ᱠᱤᱫᱟᱹᱧ ᱤᱱᱟᱹᱜᱮ ᱫᱟᱨᱮᱭ ᱮᱢ ᱱᱟ ᱟᱨ ᱨᱚᱦᱚᱭ ᱠᱮᱫᱟᱭ
ᱟᱞᱮ ᱦᱚᱸ ᱚᱱᱠᱟ ᱜᱮᱞᱮ ᱵᱟᱜᱟᱱ ᱠᱟᱜᱼᱟ ᱵᱟᱜᱟᱱ ᱫᱚ ᱟᱫᱚ ᱟᱠᱷᱨᱤᱧ ᱦᱚᱸ ᱱᱤᱛᱚᱜ ᱫᱚ ᱡᱷᱚᱛᱚ ᱦᱚᱲ ᱠᱩ ᱤᱫᱤᱭᱟ ᱛᱚ ᱟᱫᱚ ᱢᱚᱬᱮ᱾ ᱴᱟᱠᱟ ᱫᱚᱥ ᱴᱟᱠᱟ ᱠᱮᱡᱤ ᱦᱚᱸ ᱵᱟᱠᱚ ᱦᱟᱛᱟᱣᱟ᱾
ᱦᱮᱸ ᱫᱚᱥ ᱴᱟᱠᱟ ᱦᱚᱸ ᱵᱟᱝ ᱦᱩᱭᱩᱜᱼᱟ ᱛᱟᱦᱚᱞᱮ ᱛᱚ
ᱦᱩᱸ ᱟᱨ ᱟᱵᱚ ᱥᱮᱫ ᱫᱚ ᱵᱟᱠᱚ ᱦᱤᱡᱩᱜᱼᱟ ᱚᱱᱠᱟ, ᱦᱟᱛᱟᱣᱟ ᱞᱮᱠᱟᱱ ᱦᱚᱲ ᱠᱚᱦᱚᱸ
ᱦᱟᱛᱟᱣ ᱞᱮᱠᱟᱱ ᱵᱟᱝ ᱟᱱᱮ ᱡᱟᱦᱟᱸ ᱥᱩᱨ ᱡᱩᱫᱤ ᱢᱟᱨᱟᱝ ᱧᱚᱜ ᱵᱟᱡᱟᱨ ᱢᱮᱱᱟᱜᱼᱟ ᱚᱱᱟ ᱠᱚᱨᱮ ᱫᱚ ᱟᱹᱠᱷᱚᱨᱤᱧᱚᱜᱼᱟ᱾ ᱟᱨ ᱱᱚᱣᱟ ᱞᱳᱠᱟᱞ ᱡᱟᱭᱜᱟ ᱦᱳᱭ ᱚᱸᱰᱮ
ᱦᱩᱸ ᱟᱵᱚ ᱥᱮᱱ ᱢᱟ ᱵᱮᱨᱮᱞᱟ ᱫᱚ ᱟᱹᱠᱷᱚᱨᱤᱧ ᱠᱮᱫᱟ ᱢᱟᱱᱮ ᱟᱵᱚᱱᱟᱜ ᱢᱟᱨᱠᱮᱴ ᱠᱚᱨᱮ ᱫᱚ ᱵᱮᱨᱮᱞᱟᱜ ᱫᱚ ᱦᱟᱛᱟᱣ ᱦᱚᱸ ᱵᱟᱠᱚ ᱦᱟᱛᱟᱣᱟ ᱟᱨ ᱮᱴᱟᱜ ᱥᱮᱫ᱾ ᱫᱚᱢᱮ ᱠᱚ ᱦᱟᱛᱟᱣᱼᱟ ᱚᱱᱟ ᱟᱪᱟᱨ ᱞᱟᱹᱜᱤᱫ
ᱦᱳᱭ ᱟᱪᱟᱨ ᱵᱮᱱᱟᱣ ᱞᱟᱹᱜᱤᱫ
ᱦᱩ ᱦᱮᱸ ᱟᱵᱚᱥᱮᱫ ᱨᱮᱱ ᱦᱚᱲ ᱫᱚ ᱩᱱᱟᱹᱜ ᱟᱪᱟᱨ ᱠᱚᱫᱚ ᱵᱟᱠᱚ ᱡᱚᱢᱟ᱾
ᱟᱨ ᱟᱡᱟᱨ ᱠᱚᱱᱮ ᱱᱚᱜᱼᱚᱭ ᱵᱮᱨᱮᱞᱟᱜ ᱜᱮ ᱡᱩᱫᱤ ᱧᱟᱢ ᱠᱮ ᱠᱷᱟᱱ ᱚᱱᱟᱜᱮ ᱨᱤᱫ ᱠᱮᱫᱮᱜᱼᱟ ᱵᱩᱞᱩᱝ ᱢᱟᱨᱮᱪ ᱟᱛᱮᱫ᱾
ᱦᱮᱸ ᱤᱱᱟᱹ ᱠᱚᱜᱮ ᱚᱱᱟ ᱡᱟᱦᱟᱸ ᱟᱨ ᱡᱩᱛ ᱠᱟᱛᱮᱫ ᱵᱚᱱ ᱫᱚᱦᱚᱭᱟ ᱚᱱᱠᱟ ᱫᱚ ᱵᱟᱝ᱾
ᱦᱳᱭ ᱟᱨ ᱩᱱᱠᱩ ᱫᱚ ᱚᱱᱮ ᱟᱪᱟᱨ ᱵᱮᱱᱟᱣ ᱠᱟᱛᱮᱫ ᱫᱚᱦ ᱠᱟᱜᱼᱟ ᱢᱤᱫ ᱥᱮᱨᱢᱟᱭ ᱡᱚᱢᱟ ᱚᱱᱟᱜᱮ
ᱦᱮᱸ ᱚᱱᱟ ᱞᱟᱹᱜᱤᱫ ᱥᱮᱠᱚ ᱦᱟᱛᱟᱣᱟ
ᱦᱳᱭ ᱦᱳᱭ ᱛᱟᱨᱯᱚᱨᱮ ᱱᱤᱛᱚᱜ ᱦᱚᱸ᱾ ᱵᱤᱞᱤᱭᱟᱜ ᱢᱟ ᱥᱚᱥᱛᱟ ᱛᱮ ᱧᱟᱢᱚᱜ ᱠᱟᱱᱟ ᱛᱚ ᱠᱚᱢ ᱥᱚᱢ ᱛᱮ ᱚᱱᱟ ᱩᱱᱠᱩ ᱫᱚᱠᱚ ᱠᱤᱨᱤᱧ ᱤᱫᱤᱭᱟ ᱡᱚᱢᱟᱠ᱾
ᱦᱮᱸ
ᱟᱨ ᱱᱚᱣᱟ ᱟᱵᱚ ᱟᱛᱩ ᱚᱲᱟᱜ ᱨᱮᱫᱚ ᱚᱠᱚᱭ ᱦᱚᱸ ᱠᱤᱨᱤᱧ ᱠᱟᱛᱮᱫ ᱫᱚ ᱵᱟᱠᱚ ᱡᱚᱢᱮᱜᱼᱟ
ᱠᱤᱨᱤᱧ ᱠᱟᱛᱮ ᱵᱟᱠᱚ ᱡᱚᱢᱟ ᱚᱱᱮ ᱚᱲᱟᱜ ᱠᱚᱨᱮᱱᱟᱜ ᱜᱮ ᱟᱨᱠᱤ ᱦᱟᱹᱱᱤᱭᱟᱹᱟᱜ ᱡᱚᱢ ᱠᱟᱛᱮᱫ ᱜᱮ
ᱦᱳᱭ ᱦᱳᱭ ᱛᱟᱨᱯᱚᱨᱮ ᱱᱚᱜᱼᱚᱭ ᱟᱞᱮᱥᱮᱫ ᱫᱚ ᱚᱱᱟ ᱦᱚᱨ ᱦᱚᱨ ᱫᱷᱟᱨᱮ ᱠᱚᱨᱮ ᱠᱚ ᱚᱱᱟ ᱦᱚᱸᱠᱚ ᱨᱚᱦᱚᱭ ᱠᱟᱫ ᱫᱚ ᱥᱚᱨᱠᱟᱨ ᱯᱟᱦᱟᱴᱟ ᱠᱷᱚᱱᱟᱜ
ᱦᱮᱸ
ᱚᱱᱟ ᱠᱚᱨᱮ ᱦᱚᱸ ᱵᱤᱞᱤᱜ ᱜᱮᱭᱟ ᱟᱫᱚ ᱚᱱᱟ ᱢᱟ ᱚᱠᱚᱭ ᱦᱚᱸ ᱵᱟᱭ ᱢᱟᱱᱟᱢᱮᱭᱟ ᱡᱟᱦᱟᱸ ᱜᱮ ᱛᱤᱭᱳᱜ ᱠᱮᱟᱭ ᱡᱚᱢ ᱠᱮᱫᱟᱭ ᱤᱫᱤ ᱠᱮᱫᱟᱭ
ᱟᱞᱮ ᱟᱞᱮᱥᱮᱫ ᱚᱱᱠᱟ ᱨᱚᱠᱚᱢ ᱫᱚ ᱵᱟᱹᱱᱩᱜᱼᱟ ᱛᱟᱹᱣᱱᱟ ᱠᱤᱨᱤᱧ ᱠᱟᱛᱮ ᱵᱟᱝ ᱡᱚᱢ ᱦᱩᱭᱩᱜᱼᱟ ᱚᱱᱟ ᱚᱲᱟᱜ ᱠᱚᱨᱮᱱᱟᱜ ᱜᱮ
ᱚ ᱦᱚᱸ
ᱦᱩᱸ
ᱦᱳᱭ ᱟᱫᱚ ᱛᱟᱦᱮᱱ ᱠᱷᱟᱱ ᱫᱚ ᱦᱟᱸᱜ ᱚᱱᱠᱟ ᱠᱤᱨᱤᱧ ᱫᱚ ᱵᱟᱭ ᱞᱟᱹᱠᱛᱤᱜ ᱠᱟᱱᱟ ᱟᱨ ᱡᱩᱫᱤ ᱡᱮᱢᱚᱱ ᱦᱟᱸᱜ ᱟᱵᱚ ᱫᱚ ᱱᱚᱜᱼᱚᱭ ᱟᱯᱮᱞ ᱠᱚ ᱟᱝᱜᱩᱨ ᱠᱚ ᱚᱱᱟ ᱠᱚᱫᱚ ᱟᱵᱚ ᱵᱟᱲᱮ ᱠᱚᱨᱮ ᱵᱟᱹᱱᱩᱜ ᱩᱱᱤᱡ
ᱦᱮᱸ ᱚᱱᱟ ᱠᱚᱫᱚ ᱠᱤᱨᱤᱧ ᱜᱮ ᱦᱩᱭᱩᱜᱼᱟ
ᱦᱳᱭ ᱟᱫᱚ ᱚᱱᱟ ᱠᱚᱫᱚ ᱦᱟᱸᱜ ᱠᱤᱨᱤᱧ ᱠᱟᱛᱮᱫ ᱵᱚ ᱡᱚᱢᱮᱫᱼᱟ
ᱦᱮᱸ ᱟᱪᱪᱷᱟ ᱴᱷᱤᱠᱟᱹᱱ ᱜᱮᱭᱟ ᱛᱟᱦᱚᱞᱮ ᱦᱮᱸ
ᱦᱚᱭ ᱦᱚᱸ ᱢᱟ ᱛᱚᱵᱮ
ᱦᱮᱸ ᱛᱚ ᱴᱷᱤᱠᱟᱹᱱ ᱜᱮᱭᱟ ᱩᱱᱫᱚ ᱟᱨ ᱦᱚᱸ ᱢᱤᱫ ᱜᱷᱟᱹᱲᱤ ᱠᱤᱪᱩ ᱜᱟᱹᱲᱤ ᱯᱚᱨᱮ ᱟᱢᱫᱚ ᱦᱮᱸ
ᱦᱚ ᱴᱷᱤᱠ ᱴᱷᱤᱠ
ᱦᱮᱸ ᱛᱚ ᱢᱟ ᱛᱚᱵᱮ ᱡᱚᱦᱟᱨ ᱜᱮ
ᱦᱚᱸ ᱡᱚᱦᱟᱨ ᱜᱮ ᱜᱚᱝᱠᱮ